ᱟᱸᱡᱚᱢᱚᱜ ᱠᱟᱱᱟ?
ᱮᱱᱛᱮ
ᱟᱢᱟᱜ ᱨᱚᱲ ᱫᱚ ᱴᱷᱤᱠ-ᱴᱷᱟᱠ ᱵᱟᱝ ᱟᱸᱡᱚᱢᱚᱜ ᱠᱟᱱ ᱛᱟᱦᱮᱱᱟ᱾
ᱦᱚᱸᱜ-ᱚ ᱱᱤᱛᱮᱢ ᱟᱸᱡᱚᱢᱮᱜᱼᱟ?
ᱦᱮᱸ ᱱᱤᱛᱚᱜ ᱫᱩᱧ ᱟᱸᱚᱢ ᱮᱫᱟ᱾
ᱦᱩᱸ
ᱪᱮᱫ ᱮᱢ ᱪᱤᱠᱟᱹᱭᱮᱫᱟ?
ᱪᱮᱫ ᱜᱮ ᱵᱟᱝ ᱫᱩᱲᱩᱵ ᱵᱟᱲᱟ ᱟᱠᱟᱱ ᱛᱟᱦᱮᱸ ᱠᱟᱱᱤᱧ ᱫᱩᱲᱩᱵ ᱟᱠᱟᱱ ᱛᱟᱦᱮᱸ ᱠᱟᱱᱤᱧ ᱦᱮᱸ ᱫᱟᱠᱟ ᱠᱚᱧ ᱡᱚᱢᱫᱟ᱾ ᱦᱮᱸ ᱡᱚᱢ ᱠᱟᱫᱟ᱾ ᱮᱠᱴᱩ ᱟᱢ ᱡᱚᱢ ᱠᱮᱜ-ᱟ?
ᱦᱮᱸ ᱤᱧ ᱦᱚᱸᱧ ᱡᱚᱢ ᱟᱠᱟᱫᱟ ᱤᱧ ᱫᱚ ᱮᱱᱟᱱ ᱨᱤᱧ ᱡᱚᱢ ᱠᱟᱫᱟ ᱥᱮᱛᱟᱜ ᱨᱮ ᱾
ᱚ, ᱟᱨ ᱱᱤᱛᱚᱜ ᱢᱟᱸᱡᱟᱱ ᱵᱮᱲᱟ?
ᱢᱟᱡᱟᱱ ᱫᱚ ᱱᱤᱛᱚᱜ ᱫᱚ ᱟᱹᱣᱨᱤᱧ ᱡᱚᱢᱟ ᱱᱤᱛᱚᱜ ᱫᱚ ᱠᱷᱟᱹᱡᱟᱹᱲᱤ ᱠᱚᱧ ᱡᱚᱢ ᱵᱟᱲᱟᱭᱟ ᱾
ᱚ, ᱟᱨ ᱪᱮᱫ ᱞᱮᱠᱟ ᱢᱮᱱᱟᱜ ᱢᱮᱭᱟ?
ᱤᱧ ᱫᱚ, ᱨᱩᱣᱟᱹ ᱵᱟᱲᱟᱜ ᱠᱟᱱ ᱛᱟᱦᱮᱸᱜ ᱤᱧ ᱦᱚᱜᱼ ᱚᱭ ᱦᱮᱸ ᱜᱚᱨᱚᱢ ᱫᱟᱭ ᱟᱨᱮ ᱨᱮᱭᱟᱲ ᱫᱟᱛᱚ ᱨᱩᱣᱟᱹᱜ ᱠᱟᱱ ᱛᱟᱦᱮᱸᱜ ᱤᱧ ᱟᱫᱚ ᱦᱤᱛᱚᱜ ᱫᱚ ᱢᱚᱸᱡᱽ ᱜᱮ ᱢᱤᱱᱟᱹᱧᱟ᱾
ᱚ ᱛᱟᱦᱚᱞᱮ ᱮᱠᱷᱚᱱ ᱫᱚᱢ ᱴᱷᱤᱠ ᱟᱠᱟᱱᱟ ᱦᱟᱝ ᱾
ᱦᱮᱸ ᱱᱤᱛᱚᱜ ᱫᱚᱧ ᱴᱷᱤᱠ ᱠᱟᱱᱟ ᱾ ᱟᱢ ᱪᱮᱫ ᱞᱮᱠᱟ ᱢᱮᱱᱟᱜ ᱢᱮᱭᱟ?
ᱤᱧ ᱦᱚᱸ ᱱᱟᱯᱟᱭ ᱵᱟᱲᱟ ᱜᱮ, ᱮᱠᱷᱚᱱ ᱫᱚ ᱾ ᱟᱨ ᱚᱱᱛᱮ ᱟᱯᱮ ᱥᱮᱫ ᱫᱟᱜ ᱡᱟᱹᱲᱤ ᱪᱮᱫ ᱞᱮᱠᱟ?
ᱫᱟᱜ ᱡᱟᱹᱲᱤ ᱢᱟ ᱛᱮᱦᱮᱧ ᱢᱟ ᱥᱮᱛᱟᱜ ᱠᱷᱚᱱ ᱫᱟᱜ ᱡᱟᱹᱲᱤ ᱠᱮᱫᱟᱭ ᱵᱤᱱᱤᱰ ᱠᱚ ᱛᱟᱦᱮᱸ ᱠᱟᱱᱟ ᱛᱚ ᱫᱟᱜ ᱠᱮᱫᱟᱭ ᱥᱮᱛᱟᱜ ᱠᱷᱚᱡ ᱜᱮ, ᱚᱱᱠᱟ ᱞᱚᱦᱚᱫ ᱞᱚᱦᱚᱫ ᱛᱮᱜᱮ ᱪᱟᱞᱟᱣ ᱦᱩᱭ ᱞᱮᱱᱟ ᱵᱤᱱᱤᱰ ᱮᱢ ᱾
ᱦᱚᱸᱜ ᱚ ᱾ ᱟᱨ ᱛᱟᱦᱚᱞᱮ ᱪᱮᱫ ᱞᱮᱠᱟᱢ ᱮᱢ ᱠᱮᱜᱼᱟ ᱵᱤᱱᱤᱰ?
ᱵᱤᱱᱤᱰ ᱫᱚ ᱢᱚᱸᱡᱽ ᱜᱤᱧ ᱮᱢ ᱠᱟᱫᱟ ᱾
ᱚ ᱾ ᱟ ᱛᱟᱦᱚᱞᱮ ᱚᱞ ᱯᱟᱲᱦᱟᱣ ᱠᱚᱫᱚ ᱛᱤᱱᱟᱹᱜ ᱥᱟᱹᱜᱤᱧ?
ᱚᱞ ᱯᱟᱲᱦᱟᱣ ᱠᱚᱫᱚ ᱥᱟᱹᱜᱤᱧ ᱜᱮ ᱾
ᱚ, ᱛᱟᱦᱚᱞᱮ ᱦᱚᱜᱼᱚᱭ ᱫᱚ ᱪᱮᱫ ᱛᱟᱢ?
ᱦᱟᱯᱮᱱ ᱫᱤᱱ ᱨᱮᱱᱟᱜ ᱠᱩᱠᱢᱩ ᱫᱚ ᱦᱟᱯᱮᱱ ᱫᱤᱱ ᱫᱚ ᱡᱟᱦᱟᱸᱱᱟᱜ ᱜᱮ ᱪᱤᱠᱟᱹᱭ ᱦᱩᱭᱩᱜᱼᱟ ᱱᱤᱡᱮᱨᱟᱜ ᱡᱟᱸᱜᱟ ᱛᱮ ᱵᱟᱢ ᱛᱤᱜᱩ ᱞᱮᱱᱠᱷᱟᱡ ᱛᱚ ᱵᱟᱝ ᱜᱟᱱᱚᱜᱼᱟ᱾
ᱦᱮᱸ, ᱟᱨ ᱱᱮᱛᱟᱨ ᱫᱚ ᱡᱷᱚᱛᱚ ᱜᱮᱠᱚ ᱞᱟᱹᱭᱮᱫᱟ ᱡᱮ ᱡᱟᱸᱜᱟ ᱛᱮ ᱵᱟᱢ ᱛᱤᱸᱜᱩ ᱞᱮᱱ ᱱᱤᱡᱮᱨᱟᱜ ᱡᱟᱸᱜᱟ ᱛᱸᱤᱜᱩ ᱠᱮᱡᱮᱡ ᱢᱮ ᱢᱟᱲᱟᱝ ᱛᱟᱨᱯᱚᱨᱮ ᱯᱚᱨᱮ ᱛᱮ ᱮᱴᱟᱜ ᱠᱤᱪᱷᱩ ᱫᱚ ᱦᱮᱸ ᱥᱮ ᱵᱟᱝ? ᱦᱮᱸ ᱾
ᱦᱮᱸ ᱾ ᱟᱢᱟᱜ ᱠᱩᱠᱢᱩ ᱫᱚ ᱪᱮᱫ ᱢᱮᱱᱟᱜᱼᱟ?
ᱱᱤᱡᱮᱨᱟᱜ ᱡᱟᱸᱜᱟ ᱨᱮ ᱛᱤᱸᱜᱩ ᱠᱮᱴᱮᱡ ᱦᱩᱭᱩᱜᱼᱟ᱾
ᱟᱢᱟᱜ ᱠᱩᱠᱢᱩ ᱫᱚ ᱪᱮᱫ ᱢᱮᱱᱟᱜᱼᱟ?
ᱤᱧᱟᱹᱜ ᱠᱩᱠᱢᱩ ᱤᱧᱟᱹᱜ ᱠᱩᱠᱢᱩ ᱦᱚᱸ ᱢᱮᱱᱟᱜ ᱜᱮᱭᱟ, ᱟᱫᱚ ᱥᱟᱹᱨᱤᱜ ᱟ ᱥᱮ ᱵᱟᱝ ᱥᱟᱹᱨᱤᱜᱼᱟ ᱚᱱᱟ ᱛᱚ ᱵᱟᱢ ᱞᱟᱹᱭ ᱫᱟᱲᱮᱭᱟᱜᱼᱟ ᱠᱩᱠᱢᱩ ᱫᱚ ᱛᱟᱦᱮᱱ ᱜᱮᱭᱟ ᱡᱚᱠᱷᱚᱱᱮᱢ ᱚᱞ ᱯᱟᱲᱦᱟᱣᱟ ᱠᱩᱠᱢᱩ ᱟᱛᱮᱜ ᱜᱮᱥᱮᱢ ᱚᱞ ᱯᱟᱲᱦᱟᱜᱼᱟ᱾ ᱡᱚᱛᱚ ᱦᱚᱲᱟᱜ ᱜᱮ ᱢᱤᱫᱴᱮᱱ ᱢᱤᱫᱴᱮᱱ ᱠᱩᱠᱢᱩ ᱫᱚ ᱢᱮᱱᱟᱜ ᱜᱮᱭᱟ ᱾ ᱤᱧ ᱦᱩᱧ ᱞᱟᱹᱭ ᱮᱫᱟ ᱡᱮ ᱦᱟᱯᱮᱱ ᱫᱤᱱ ᱨᱮᱫᱚ ᱢᱟᱪᱮᱛᱟᱱᱤᱧ ᱵᱮᱱᱟᱜᱼᱟ ᱾ ᱚᱱᱟ ᱠᱩᱠᱢᱩ ᱢᱮᱱᱟᱜᱼᱟ ᱟᱫᱚ ᱦᱩᱭᱩᱜ ᱟᱥᱮ ᱵᱟᱝ ᱦᱩᱭᱩᱜᱼᱟ ᱚᱱᱟ ᱫᱚ ᱪᱮᱥᱴᱟᱭ ᱦᱩᱭᱩᱜ ᱠᱟᱱᱟ ᱧᱮᱞ ᱦᱩᱭᱩᱜᱼᱟ ᱾
ᱦᱮᱸ ᱦᱮᱸ ᱠᱩᱠᱢᱩ ᱧᱮᱞ ᱫᱚ ᱵᱷᱟᱜᱮᱭᱟ, ᱠᱩᱠᱢᱩ ᱵᱟᱢ ᱧᱮᱞ ᱞᱮ ᱠᱷᱟᱡ ᱞᱟᱦᱟ ᱥᱮᱜ ᱵᱟᱢ ᱞᱟᱦᱟ ᱪᱟᱞᱟᱣ ᱫᱟᱲᱮᱜᱼᱟ ᱾
ᱵᱟᱢ ᱞᱟᱦᱟ ᱫᱟᱲᱮᱭᱟᱜᱼᱟ ᱾ ᱠᱩᱠᱢᱩ ᱧᱮᱞ ᱫᱚ ᱵᱷᱟᱜᱮ ᱜᱮᱭᱟ ᱾ ᱟᱨ ᱦᱚᱸᱜᱼᱚᱭ ᱡᱮ ᱚᱞ ᱯᱟᱲᱦᱟᱜ ᱠᱟᱱᱟ ᱵᱩᱱ ᱠᱩᱠᱢᱩ ᱜᱮ ᱡᱩᱫᱤ ᱧᱮᱞᱟ ᱛᱟᱦᱞᱮ ᱠᱷᱟᱱ ᱟᱫᱚ ᱦᱮᱸ ᱥᱮ ᱵᱟᱝ? ᱟᱨ ᱛᱟᱦᱞᱮ ᱠᱷᱟᱱ
ᱨᱚᱲ ᱠᱚ ᱤᱭᱟᱹ ᱴᱷᱤᱠ ᱴᱷᱟᱠ ᱵᱟᱹᱧ ᱟᱸᱡᱚᱢᱮᱫ ᱛᱟᱢᱟ ᱢᱟᱡᱷᱮ ᱢᱚᱫᱽᱫᱷᱮ ᱢᱟᱱᱮ ᱤᱭᱟᱹ ᱠᱟᱴᱟᱜ ᱠᱟᱱ ᱛᱟᱢᱟ ᱾
ᱱᱤᱛ ᱮᱢ ᱟᱸᱡᱚᱢᱮᱜᱼᱟ?
ᱦᱮᱸ, ᱦᱮᱸ ᱱᱤᱛᱚᱜ ᱫᱩᱧ ᱟᱸᱡᱚᱢ ᱫᱟ ᱾
ᱦᱩᱲᱩ ᱠᱚᱯᱮ ᱨᱚᱦᱚᱭ
ᱦᱩᱲᱩ ᱠᱚᱫᱚ ᱟᱣᱨᱤ ᱞᱮ ᱨᱚᱦᱚᱭᱟ, ᱛᱚᱞᱟ ᱠᱚ ᱟᱹᱣᱨᱤ ᱦᱟᱸᱜ ᱦᱟᱨᱟᱜᱼᱟ ᱾
ᱚᱻ ᱾ ᱠᱤᱪᱷᱩ ᱠᱤᱪᱷᱩ ᱥᱮᱫ ᱫᱚ ᱫᱷᱩᱨᱟᱹᱣ ᱵᱟᱲᱟ ᱟᱠᱟᱱᱟ ᱠᱚ ᱟᱥᱟᱲ ᱵᱚᱸᱜᱟ ᱵᱚᱞᱚ ᱟᱠᱟᱱ ᱥᱮ ᱯᱳᱭᱞᱳ ᱥᱮᱫ ᱠᱷᱚᱱ ᱜᱮᱠᱚ ᱨᱚᱦᱚᱭ ᱟᱠᱚ ᱾
ᱦᱮᱸ ᱩᱱᱠᱩ ᱫᱚ ᱛᱚᱞᱟ ᱠᱚ ᱞᱟᱦᱟ ᱨᱮᱜᱮ ᱠᱚ ᱜᱤᱰᱤ ᱞᱮᱫᱟ ᱛᱚ, ᱟᱞᱮ ᱫᱚ ᱛᱚᱞᱟ ᱦᱚᱸ ᱚᱱᱮ ᱟᱥᱟᱲ ᱵᱚᱸᱜᱟᱞᱮ ᱜᱤᱰᱤᱭ ᱠᱟᱫᱟ, ᱨᱚᱦᱚᱭ ᱛᱮ ᱫᱮᱨᱤᱜᱼᱟ ᱾
ᱚᱻ ᱾ ᱟᱞᱮ ᱦᱚᱸ ᱟᱹᱣᱨᱤ ᱟᱥᱟᱲ ᱵᱚᱸᱜᱟ ᱯᱚᱨᱛᱷᱚᱢ ᱥᱮᱫ ᱞᱮ ᱜᱤᱰᱤᱭ ᱠᱟᱜᱼᱟ ᱛᱚᱞᱟ ᱠᱚ ᱦᱮᱸᱜᱼᱮ ᱦᱟᱨᱟ ᱵᱟᱲᱟᱜ ᱠᱟᱱᱟ ᱦᱟᱸᱜ ᱟᱨ ᱚᱱᱛᱮ ᱟᱞᱮ ᱥᱮᱫ ᱫᱚ ᱫᱟᱜ ᱠᱚ ᱫᱚᱢᱮ ᱟᱱᱟᱴ ᱜᱮᱭᱟ ᱾ ᱞᱚᱜᱚᱱ ᱛᱮ ᱫᱟᱜ ᱵᱟᱝ ᱠᱷᱮᱛ ᱵᱟᱹᱫᱽ ᱠᱚᱨᱮ ᱾ ᱚᱱᱟᱛᱮ ᱟᱞᱮ ᱥᱮᱜ ᱦᱚᱸ ᱫᱤᱨᱤ ᱧᱚᱜ ᱜᱮᱞᱮ ᱨᱚᱦᱚᱭᱟ ᱾ ᱦᱮᱸ ᱫᱷᱤᱨᱤ ᱫᱷᱤᱨᱤ ᱦᱟᱥᱟ ᱠᱟᱱᱟ ᱾ ᱚᱱᱟ ᱛᱮ ᱫᱮᱨᱤᱜᱼᱟ ᱟᱞᱮ ᱥᱮᱜ ᱦᱚᱸ ᱾
ᱚ ᱾ ᱢᱮᱱᱫᱤᱧ ᱦᱩᱸ ᱤᱭᱟᱹ ᱪᱮᱫ ᱠᱩ ᱩᱛᱩ ᱞᱮᱫᱟ? ᱪᱮᱫ ᱮᱢ ᱩᱛᱩ ᱞᱮᱫᱟ?
ᱛᱳᱯᱳ ᱵᱟᱲᱟ
ᱦᱮᱸ
ᱞᱟᱹᱭ ᱫᱚ ᱦᱩᱭ ᱠᱟᱱᱟ ᱾
ᱦᱮᱸ ᱛᱩᱯᱩ ᱵᱟᱲᱟ ᱠᱚᱫᱚ ᱦᱩᱭ ᱠᱟᱱᱟ ᱞᱟᱹᱭ ᱫᱟᱹᱧ ᱡᱮ ᱤᱭᱟᱹ ᱟᱢᱫᱚ ᱫᱟᱠᱟ ᱠᱚᱫᱚᱢ ᱡᱚᱢ ᱠᱮᱫ ᱫᱚ ᱪᱮᱫ ᱮᱢ ᱩᱛᱩᱣ ᱠᱟᱫᱟ?
ᱤᱧ?
ᱦᱮᱸ ᱾
ᱤᱭᱟᱹ ᱠᱚ, ᱟᱱᱟᱡᱽ ᱠᱚᱨᱮᱱᱟᱝ ᱫᱚᱢᱮ ᱫᱟᱢ ᱛᱚ ᱟᱫᱚ ᱦᱚᱛᱚᱫ, ᱫᱟᱹᱞ, ᱟᱹᱞᱩ ᱚᱱᱟ ᱠᱚᱜᱮ ᱾
ᱦᱚᱛᱚᱫ, ᱫᱟᱹᱞ, ᱟᱹᱞᱩ ᱚᱱᱟ ᱠᱚᱜᱮ ᱚᱱᱮ ᱛᱚ ᱵᱷᱟᱜᱮ ᱡᱚᱢᱟᱜ ᱜᱮ ᱠᱟᱱᱟ ᱫᱟᱹᱞ ᱦᱚᱸ ᱵᱷᱟᱜᱮ ᱜᱮᱭᱟ, ᱦᱚᱛᱚᱫ ᱦᱚᱸ ᱦᱚᱲᱢᱚ ᱨᱮᱭᱟᱲᱮ ᱫᱚᱦᱚᱭᱟ ᱾
ᱵᱷᱟᱜᱮᱹ ᱫᱚᱦᱚᱭᱟ ᱦᱮᱸ ᱥᱮ ᱾
ᱦᱮᱸ ᱦᱮᱸ ᱾
ᱟᱫᱚ ᱚᱱᱟ ᱠᱚᱜᱮ ᱾ ᱟᱱᱟᱡ ᱠᱚᱨᱮᱱᱟᱝ ᱮᱠᱷᱚᱱ ᱫᱚᱢᱮ ᱫᱟᱢ ᱾
ᱦᱮᱸ ᱟᱱᱟᱡ ᱠᱚᱫᱚ ᱚᱝᱠᱟ ᱜᱮ ᱫᱟᱢᱚᱜᱼᱟ, ᱪᱮᱫᱟᱜ ᱥᱮ ᱩᱸ ᱪᱟᱥ ᱠᱟᱜᱼᱟ ᱠᱚ ᱱᱚᱣᱟ ᱫᱚ ᱢᱟᱱᱮ
ᱦᱚᱲ ᱛᱟᱞᱟ ᱛᱮᱛᱚ ᱟᱢ ᱢᱟᱱᱮ ᱡᱟᱸᱦᱟᱸᱭ ᱠᱚ ᱟᱱᱟᱡ ᱠᱚ ᱪᱟᱥ ᱠᱟᱜ ᱠᱟᱱᱟ ᱩᱱᱠᱩ ᱦᱟᱸᱜ ᱢᱤᱫᱴᱮᱱ ᱫᱤᱠᱩ ᱠᱚ ᱮᱢᱟᱭ ᱠᱟᱱᱟ ᱩᱱᱤ ᱫᱤᱠ ᱟᱠᱣᱟᱜ ᱟᱨᱚ ᱮᱴᱟᱜ ᱫᱤᱠᱩ ᱴᱷᱮᱡ ᱮ ᱟᱠᱷᱨᱤᱧ ᱫᱟ ᱚᱱᱠᱟ ᱠᱟᱛᱮ ᱦᱩᱭᱩᱜ ᱠᱟᱱᱟ ᱟᱨ ᱡᱩᱫᱤ ᱚᱲᱟᱜ ᱨᱮᱢ ᱨᱚᱦᱚᱭ ᱠᱟᱜ-ᱟ ᱚᱱᱟ ᱫᱚ ᱴᱷᱤᱠ ᱜᱮᱭᱟ ᱟᱢᱟᱜ ᱚᱲᱟᱜ ᱨᱮ ᱢᱟᱱᱮ ᱡᱟᱦᱟᱸ ᱞᱮᱠᱟ ᱜᱮᱢ ᱡᱚᱢ ᱦᱤᱨᱤᱡ ᱯᱟᱥᱤ ᱵᱷᱟᱜᱮ ᱵᱩᱡᱷᱟᱹᱜ-ᱟ ᱾
ᱦᱮᱸ ᱦᱮᱸ ᱾
ᱫᱟᱜ, ᱫᱟᱜ ᱡᱟᱹᱲᱤ ᱫᱚ ᱚᱱᱛᱮ ᱫᱟᱜ ᱡᱟᱹᱲᱤ ᱠᱮᱫᱟᱭ ᱥᱮ ᱵᱟᱝ ᱟᱯᱮ ᱥᱮᱫ ᱫᱚ?
ᱫᱟᱜ ᱡᱟᱹᱲᱤ ᱫᱟᱜ ᱡᱟᱹᱲᱤ ᱟᱠᱟᱜ-ᱟ ᱾ ᱨᱤᱢᱤᱞ ᱫᱚ ᱨᱤᱢᱤᱞ ᱟᱠᱟᱜ ᱟᱭ ᱫᱟᱜ ᱫᱚ ᱵᱟᱭ ᱫᱟᱜ ᱠᱟᱜ-ᱟ ᱾
ᱦᱤᱡᱩᱜ ᱜᱮᱪᱚ ᱦᱟᱸᱜ ᱯᱚᱨᱮᱛᱮ ᱵᱟᱝ?
ᱦᱮᱸ ᱦᱮᱡ ᱦᱚᱸ ᱫᱟᱲᱮᱭᱟᱜ-ᱟ, ᱦᱚᱜ-ᱚᱭ ᱰᱷᱮᱨ ᱜᱮ ᱨᱤᱢᱤᱞ ᱟᱠᱟᱜ-ᱟᱭ ᱾
ᱦᱩᱸ ᱾
ᱟᱨ ᱛᱟᱦᱚᱞᱮ ᱠᱷᱟᱱ ᱪᱮᱫ ᱠᱚᱢ ᱪᱤᱠᱟᱹᱭᱟ ᱱᱤᱛᱚᱜ ᱫᱚ?
ᱱᱤᱛᱚᱜ ᱤᱧ ᱱᱤᱛᱚᱜ ᱢᱟ ᱛᱟᱨᱟᱥᱤᱧ ᱟᱠᱟᱱ ᱱᱤᱛᱳᱜ ᱫᱚ ᱠᱷᱟᱹᱡᱟᱹᱲᱤ ᱠᱚᱧ ᱡᱚᱢ ᱵᱟᱲᱟᱭ ᱛᱮ ᱟᱫᱚ ᱠᱟᱹᱴᱤᱡ ᱤᱧ ᱫᱩᱲᱩᱵ ᱵᱟᱲᱟ ᱠᱚᱜ-ᱟ, ᱵᱤᱱᱤᱰ ᱠᱚᱦᱚᱸ ᱢᱮᱱᱟᱜ-ᱟ ᱦᱟᱸᱜ ᱚᱱᱟ ᱠᱚᱜᱮ ᱧᱮᱞ ᱵᱟᱲᱟᱭ ᱦᱩᱭᱩᱜ-ᱟ ᱾
ᱚ ᱾ ᱵᱤᱱᱤᱰ ᱫᱚ ᱛᱮᱦᱮᱧ ᱜᱮ ᱯᱳᱭᱞᱳ ᱛᱟᱯᱮ?
ᱦᱮᱸ ᱦᱮᱸ ᱵᱤᱱᱤᱰ ᱫᱚ ᱛᱤᱦᱤᱧ ᱠᱷᱚᱡ ᱜᱮ ᱮᱛᱚᱦᱚᱵ ᱟᱠᱟᱱᱟ, ᱟᱫᱚ ᱦᱩᱭᱩᱜᱼᱟ ᱦᱟᱸᱜ᱾ ᱢᱮᱱᱟᱜᱼᱟ ᱢᱚᱬᱮ ᱜᱚᱴᱟᱝ ᱤᱭᱟᱹ ᱮᱢ ᱦᱳᱭᱳᱜ-ᱟ ᱛᱚ ᱟᱫᱚ ᱚᱱᱟ ᱠᱚᱜᱮ ᱥᱟᱯ ᱯᱟᱲᱟᱜ ᱦᱩᱭᱩᱜᱼᱟ ᱵᱟᱢ ᱯᱟᱲᱦᱟᱣ ᱞᱮᱱᱠᱷᱟᱱ ᱫᱚ ᱦᱟᱸᱜ ᱵᱟᱝ ᱦᱩᱭᱩᱜᱼᱟ, ᱯᱟᱲᱦᱟᱜ ᱦᱩᱭᱩᱜᱼᱟ᱾
ᱦᱮᱸ᱾ ᱵᱟᱢ ᱯᱟᱲᱦᱟᱣ ᱞᱮᱱᱠᱷᱟᱱ ᱫᱚ ᱛᱮᱢ ᱚᱞᱟ ᱵᱤᱱᱤᱰ᱾
ᱟᱯᱮ ᱦᱟᱹᱣᱟ ᱟᱱᱟᱪ ᱠᱚ ᱵᱟᱝ ᱠᱚ ᱪᱟᱥ ᱵᱟᱲᱟᱭ ᱜᱮᱭᱟ?
ᱵᱟᱝ ᱜᱮ ᱟᱞᱮ ᱥᱮᱜ ᱫᱚ ᱵᱟᱠᱚ ᱪᱟᱥ ᱵᱟᱲᱟᱭ ᱜᱮᱭᱟ᱾ ᱢᱟᱱᱮ ᱪᱤᱞᱠᱟ ᱚᱝᱠᱟ ᱴᱩᱠᱼᱴᱟᱠ ᱠᱚ ᱪᱟᱥ ᱵᱟᱲᱟᱭ ᱜᱮᱭᱟ ᱮᱢᱱᱤ ᱚᱲᱟᱜ ᱠᱚ ᱡᱚᱢ ᱞᱮᱠᱷᱟ᱾ ᱛᱚ ᱡᱟᱹᱥᱛᱤ ᱫᱚ ᱵᱟᱝ᱾ ᱫᱟᱜ ᱠᱚ ᱨᱮᱭᱟᱜ ᱫᱚᱢᱮ ᱟᱱᱟᱴ ᱛᱚ ᱟᱫᱚ ᱚᱱᱟᱛᱮ᱾ ᱦᱮᱸ᱾
ᱟᱯᱮ ᱫᱚ ᱵᱟᱝᱯᱮ ᱨᱚᱦᱚᱭ ᱠᱟᱫᱟ?
ᱵᱟᱭ ᱦᱚᱭ ᱠᱟ ᱟᱞᱮ ᱫᱚ᱾
ᱦᱮᱸ ᱨᱚᱦᱚᱭ ᱞᱮᱱᱠᱷᱟᱡ ᱫᱚ ᱡᱚᱢ ᱠᱟᱹ
ᱫᱟᱜ ᱛᱟᱦᱚᱞᱮ ᱟᱱᱟᱪ ᱛᱚ ᱡᱩᱫᱤᱢ ᱨᱚᱦᱚᱭ
ᱦᱩᱸ-ᱦᱩᱸ, ᱦᱩᱸ-ᱦᱩᱸ᱾ ᱦᱮᱸ ᱞᱟᱹᱭᱫᱤᱧ ᱚᱱ ᱫᱟᱜ ᱠᱚ ᱡᱩᱫᱤ ᱵᱟᱝ ᱛᱟᱦᱮᱱᱟ ᱟᱫᱚ ᱨᱚᱦᱚᱭ ᱠᱟᱛᱮᱜ ᱫᱚ ᱚᱱᱟ ᱫᱚ
ᱦᱮᱸ
ᱦᱮᱸ ᱟᱫᱚ ᱜᱚᱡ ᱪᱟᱵᱟᱜᱼᱟ ᱡᱩᱫᱤ᱾
ᱚᱱᱟ ᱛᱮ ᱵᱟᱞᱮ ᱨᱚᱦᱚᱭ ᱠᱟᱜᱼᱟ᱾ ᱮᱸ ᱟᱯᱮ ᱥᱮᱜ ᱠᱚ ᱨᱚᱦᱚᱭ ᱜᱮᱭᱟ ᱟᱱᱟᱡ ᱠᱚ?
ᱦᱮᱸ ᱟᱞᱮ ᱥᱮᱜ ᱫᱚ ᱫᱟᱜ ᱦᱮᱱᱟᱜ ᱫᱚ ᱚᱱᱠᱟ ᱟᱱᱟᱴ ᱠᱚᱫᱚ ᱵᱟᱹᱱᱩᱜᱼᱟ ᱦᱟᱸᱜ ᱫᱟᱜ ᱫᱚ, ᱩᱢ ᱟᱞᱮ ᱫᱚ ᱥᱩᱨ ᱨᱮ ᱠᱚᱞ ᱠᱚ ᱢᱮᱱᱟᱜᱼᱟ ᱛᱚ᱾
ᱟᱸᱼᱟ